ᱦᱮᱞᱳ
ᱦᱮᱞᱳ
ᱦᱮᱸ ᱜᱚᱝᱠᱮ ᱡᱚᱦᱟᱨ ᱜᱮ᱾ ᱥᱟᱹᱜᱩᱱ ᱥᱮᱛᱟᱜ᱾
ᱥᱟᱹᱜᱩᱱ ᱥᱮᱛᱟᱜ ᱪᱮᱫ ᱠᱚᱵᱤᱱ ᱪᱤᱠᱟᱹᱭᱟ?
ᱪᱮᱫ ᱦᱚᱸ ᱵᱟᱝ ᱱᱚᱜᱼᱚᱭ ᱛᱚᱜ ᱦᱟᱜ ᱢᱟᱴᱷ ᱥᱮᱫ ᱜᱮ ᱢᱮᱱᱟᱜ ᱟᱠᱟᱫ ᱞᱤᱧᱟᱹ ᱟᱹᱞᱤᱧ ᱫᱚ, ᱟᱹᱵᱤᱱ ᱫᱚ ᱪᱮᱫ ᱵᱤᱱ ᱪᱤᱠᱟᱹᱭᱮᱫᱼᱟ?
ᱟᱹᱞᱤᱧ ᱦᱚᱸ ᱚᱱᱠᱟ ᱵᱮᱨᱮᱫ ᱵᱟᱲᱟ ᱠᱟᱛᱮ ᱚᱱᱠᱟᱸ, ᱠᱟᱹᱴᱤᱡ ᱵᱟᱦᱨᱮ ᱥᱮᱫ ᱜᱮ ᱦᱮᱱᱟᱜ ᱞᱤᱧᱟᱹ ᱦᱟᱸᱜ᱾
ᱟᱪᱪᱷᱟ ᱟᱪᱪᱷᱟ ᱟᱨ ᱤᱧᱟᱹᱜ ᱨᱚᱲ, ᱦᱚᱸ
ᱦᱳᱭ ᱦᱳᱭ ᱵᱮᱥ ᱫᱷᱟᱨ ᱜᱤ ᱟᱸᱡᱚᱢᱚᱜ ᱠᱟᱱᱟ, ᱟᱨ ᱟᱞᱤᱧᱟᱜ? ᱟᱹᱞᱤᱧᱟᱜ ᱨᱚᱲ ᱟᱸᱡᱟᱢᱚᱜ ᱠᱟᱱᱟ?
ᱦᱮᱸ ᱟᱸᱡᱚᱢᱚᱜ ᱠᱟᱱ ᱛᱟᱵᱮᱱᱟ ᱵᱮᱥᱤ ᱫᱷᱟᱨᱟ ᱜᱮ, ᱦᱮᱸ ᱟᱸᱡᱚᱢᱚᱜ ᱠᱟᱱᱟ᱾ ᱟᱨ ᱛᱟᱦᱞᱮ ᱪᱮᱫ ᱵᱤᱱ ᱪᱤᱠᱟᱹᱭᱫᱟ?
ᱱᱚᱜᱼᱚᱭ ᱞᱤᱧ ᱫᱩᱲᱩᱵ ᱵᱟᱲᱟ ᱟᱠᱟᱱᱟ ᱦᱟᱸᱜ ᱵᱟᱭᱨᱮ ᱥᱮᱫ ᱠᱟᱹᱴᱤᱡ ᱦᱳᱭᱥᱮ᱾
ᱟᱪᱪᱷᱟ ᱟᱪᱪᱷᱟ ᱟᱨ ᱛᱟᱦᱚᱞᱮ ᱱᱟᱯᱟᱭ ᱜᱮ?
ᱦᱳᱭ ᱱᱟᱯᱟᱭ ᱫᱚᱞᱤᱧ ᱱᱟᱯᱟᱭ ᱜᱮᱭᱟ᱾ ᱟᱵᱚᱱ
ᱟᱪᱪᱷᱟ ᱟᱪᱪᱷᱟ᱾ ᱦᱮᱸ ᱦᱮᱸ ᱟᱹᱞᱤᱧ ᱦᱚᱞᱤᱧ ᱱᱟᱯᱟᱭ ᱜᱮᱭᱟ, ᱟᱫᱚᱢ ᱵᱚᱝᱜᱟ ᱫᱟᱭᱟ ᱢᱟᱭᱟ ᱟᱯᱟᱛᱚᱛᱚ᱾
ᱟᱪᱪᱷᱟ ᱟᱪᱪᱷᱟ ᱦᱳᱭ᱾
ᱟᱨ ᱛᱟᱦᱚᱞᱮ ᱟᱵᱚᱦᱟᱣᱟ ᱠᱚ ᱚᱠᱟᱞᱮᱠᱟ ᱜᱚᱝᱠᱮ ᱟᱯᱮ ᱥᱮᱫ?
ᱦᱳᱭ ᱟᱵᱚᱦᱚᱣᱟ᱾
ᱦᱩᱸ
ᱟᱵᱚᱦᱚᱣᱟ ᱠᱚᱫᱚ ᱥᱚᱵ ᱡᱚᱛᱚᱠᱷᱚᱱ ᱴᱷᱤᱠᱟᱹᱱ ᱜᱮᱭᱟ ᱦᱳᱭᱥᱮ᱾
ᱦᱩᱸ ᱦᱩᱸ
ᱟᱪᱪᱷᱟ ᱟᱪᱪᱷᱟ ᱟᱨ ᱛᱟᱦᱞᱮ ᱪᱮᱫ ᱠᱚ ᱞᱟᱹᱭᱟ ᱪᱟᱥ ᱠᱚᱫᱚ ᱦᱟᱸᱜ ᱛᱤᱱᱟᱹᱜ ᱥᱟᱺᱜᱤᱧ ᱠᱮᱫᱟ ᱵᱤᱱ?
ᱪᱟᱥ ᱠᱚᱫᱚ ᱦᱟᱜ ᱚᱱᱠᱟ ᱠᱚᱢᱯᱤᱞᱤᱴ ᱫᱷᱟᱨᱟᱣ ᱠᱟᱱ ᱜᱮᱭᱟ ᱟᱨ ᱠᱤᱪᱷᱩᱴᱟ ᱵᱟᱠᱤ ᱦᱮᱱᱟᱜ ᱠᱟᱫᱟ ᱦᱳᱭᱥᱮ᱾
ᱚ ᱚ ᱵᱷᱟᱜᱮ ᱜᱮ ᱛᱟᱦᱚᱞᱮ᱾
ᱟᱞᱮᱥᱱ ᱫᱚ ᱱᱚᱝᱠᱷᱟᱱ ᱫᱚ ᱫᱟᱜ ᱨᱮᱱᱟᱜ ᱚᱥᱩᱵᱤᱫᱷᱟ ᱠᱚᱦᱚᱸ ᱦᱮᱱᱟᱜ ᱠᱟᱫ ᱥᱮ᱾
ᱟᱪᱪᱷᱟ ᱟᱪᱪᱷᱟ ᱟᱹᱰᱤ ᱢᱚᱡᱽ᱾ ᱟᱞᱮ ᱥᱮᱫ ᱫᱚ ᱦᱟᱸᱜ ᱚᱱᱠᱟ ᱛᱚ ᱟᱞᱮ ᱫᱚ ᱥᱮᱨᱢᱟ ᱡᱟᱹᱲᱤ ᱵᱷᱚᱨᱥᱟ ᱜᱮ ᱪᱟᱥᱵᱟᱥ ᱫᱚ᱾ ᱛᱟᱦᱞᱮ ᱚᱱᱠᱟ ᱪᱟᱥ ᱠᱟᱹᱢᱤ ᱠᱚᱫᱚ ᱟᱣᱨᱤ ᱞᱟᱦᱟᱜᱼᱟ ᱢᱟᱱᱮ ᱳᱭ ᱵᱟᱹᱭᱦᱟᱹᱲ ᱫᱟᱨᱮ ᱠᱟᱹᱴᱤᱡ ᱫᱟᱜ ᱠᱟᱱᱟ ᱛᱟᱦᱚᱞᱮ ᱚᱱᱟ ᱠᱚᱨᱮ ᱜᱮᱠᱚ ᱪᱟᱥ ᱵᱟᱲᱟᱭᱫᱟ᱾ ᱵᱟᱠᱷᱟᱱ ᱦᱟᱜ ᱜᱷᱩᱴᱩ ᱠᱚᱨᱮ ᱫᱚ ᱨᱚᱦᱚᱲ ᱜᱮ ᱢᱮᱱᱟᱜ ᱠᱫᱼᱟ ᱟᱹᱨᱤ ᱠᱚ ᱪᱟᱥᱟ ᱚᱠᱚᱭ ᱦᱚᱸ᱾
ᱟᱪᱪᱷᱟ ᱾
ᱦᱩᱸ᱾ ᱛᱟᱞᱦᱮ ᱟᱯᱮ ᱥᱮᱫ ᱫᱚ ᱚᱱᱠᱟ ᱦᱮᱸ ᱦᱮᱸ
ᱵᱟᱵᱚᱱ ᱤᱭᱮ ᱠᱮᱭᱟ
ᱦᱮᱸ ᱟᱨ ᱜᱚᱢᱠᱮ ᱛᱟᱦᱚᱞᱮ ᱪᱮᱫ ᱠᱚ ᱞᱟᱹᱭᱟ ᱤᱭᱟᱹ ᱱᱚᱣᱟ? ᱟᱯᱮ ᱥᱮᱫ ᱫᱚ ᱪᱮᱫ ᱞᱮᱠᱟ ᱥᱩᱵᱤᱫᱟ ᱢᱮᱱᱟᱜᱼᱟ ᱫᱟᱜ ᱨᱮᱱᱟᱜ ᱫᱚ ᱟᱨᱠᱤ?
ᱫᱟᱜ ᱨᱮᱱᱟᱜ ᱫᱚ ᱥᱩᱵᱤᱫᱷᱟ ᱚᱱᱠᱟ ᱦᱮᱱᱟᱜ ᱜᱮᱭᱟ᱾ ᱦᱮᱱᱟᱜ ᱟᱠᱟᱫ ᱜᱮᱭᱟ ᱦᱳᱭ ᱥᱟᱨ ᱢᱟᱨᱥᱟᱞ ᱠᱚ ᱵᱳᱭᱥᱟᱹᱣ
ᱦᱩᱸ ᱟᱪᱪᱷᱟ ᱟᱪᱪᱷᱟ᱾
ᱚᱱᱟ ᱠᱷᱟᱹᱛᱤᱨ ᱛᱮ ᱦᱟᱜ ᱚᱱᱮ ᱚᱱᱠᱟ ᱟᱞᱮ ᱫᱚᱞᱮ ᱥᱩᱵᱤᱫᱟ ᱜᱮᱭᱟ᱾
ᱦᱩᱸ ᱦᱩᱸ ᱜᱚᱝᱠᱮ ᱟᱯᱮᱫᱚ ᱛᱟᱦᱚᱞᱮ ᱵᱤᱨ ᱫᱤᱥᱚᱢ ᱥᱮ ᱱᱚᱣᱟ ᱟᱯᱮ ᱵᱤᱞᱟᱹᱛ ᱫᱤᱥᱚᱢ ᱠᱟᱱᱟᱯᱮ?
ᱟᱞᱮ ᱫᱚ ᱵᱤᱞᱟᱹᱛ ᱫᱤᱥᱚᱢ ᱱᱚᱝᱠᱟ᱾ ᱟᱞᱮ ᱥᱮᱫ ᱫᱚ ᱚᱱᱮᱠᱟ ᱵᱟᱨᱚ ᱢᱟᱥ ᱜᱮ ᱪᱟᱥ ᱦᱩᱭᱩᱜᱼᱟ ᱦᱳᱭᱥᱮ᱾
ᱦᱮᱸ ᱦᱮᱸ᱾
ᱦᱳᱭ᱾
ᱛᱟᱦᱚᱞᱮ ᱵᱷᱟᱜᱤ ᱜᱮ ᱜᱚᱝᱠᱮ ᱟᱯᱮᱥᱮᱫ ᱫᱚ᱾
ᱦᱳᱭ ᱦᱳᱭ᱾
ᱦᱩᱜ ᱩᱭ ᱚᱸᱝᱥᱮᱫ ᱢᱟ ᱦᱚᱸᱜᱼᱚᱭ ᱢᱤᱫ ᱵᱚᱪᱷᱚᱨ ᱢᱤᱫ ᱫᱷᱟᱣ ᱪᱟᱥ ᱛᱮᱜᱮ ᱱᱚᱜ ᱱᱚᱝᱠᱟ ᱫᱟᱜ ᱜᱮ ᱵᱟᱹᱱᱩᱜᱼᱟ ᱛᱟᱦᱞᱮ ᱟᱨ ᱵᱟᱨᱚ ᱮ ᱵᱟᱨ ᱫᱷᱟᱣ ᱫᱚ ᱚᱠᱟᱨᱮᱵᱮᱱ-
ᱦᱳᱭ ᱚᱱᱮ ᱚᱱᱠᱟ ᱫᱟᱜ ᱠᱚ ᱵᱟᱸᱝ ᱛᱟᱦᱮᱱ ᱠᱷᱟᱱ ᱫᱚ ᱦᱳᱭ ᱡᱟᱞᱟ ᱠᱟᱱ ᱜᱮᱭᱟ ᱦᱳᱭᱥᱮ ᱟᱞᱮ ᱪᱮᱫᱟᱜ ᱟᱞᱮ ᱪᱮᱫᱟᱜ ᱥᱮ ᱟᱞᱮ ᱥᱮᱫ ᱦᱚᱸ ᱫᱟᱜ ᱫᱚ ᱵᱟᱝ ᱛᱟᱦᱮᱸ ᱠᱟᱱᱟ ᱦᱳᱭ ᱪᱮ ᱟᱫᱚ ᱱᱚᱜ ᱱᱚᱝᱠᱟ ᱫᱟᱜ ᱠᱚ ᱦᱩᱭ ᱵᱟᱲᱟ ᱭᱮᱱᱟ᱾
ᱦᱩᱸ᱾
ᱦᱩᱸ ᱞᱟᱦᱟ ᱛᱮᱫ ᱚᱱᱮ ᱚᱱᱠᱟ ᱫᱚ ᱟᱞᱮᱦᱚ ᱥᱩᱵᱤᱫᱷᱟ ᱠᱚ ᱵᱟᱝ ᱛᱟᱦᱮᱸ ᱠᱟᱱ ᱛᱟᱞᱮᱭᱟ ᱟᱫᱚ- ᱱᱮᱛ ᱫᱚ ᱦᱟᱸᱜ ᱱᱚᱝᱠᱟ ᱜᱮ ᱥᱩᱵᱤᱫᱷᱟ ᱟᱠᱟᱫ ᱞᱮᱭᱟ᱾
ᱡᱟᱭᱦᱳᱠ ᱱᱤᱛᱚᱜ ᱦᱟᱸᱜ ᱱᱚᱜᱼᱚᱭ ᱥᱩᱵᱤᱫᱷᱟ ᱠᱟᱱᱟ ᱯᱮ ᱪᱟᱥ ᱟᱹᱰᱤ ᱞᱚᱜᱚᱱ ᱯᱮ ᱨᱟᱠᱟᱵ ᱜᱚᱫ ᱠᱮᱫᱟ ᱦᱮᱸ ᱥᱮ ᱵᱟᱝ?
ᱦᱩᱸ᱾
ᱜᱚᱝᱠᱮ ᱛᱟᱦᱞᱮ ᱪᱮᱫ ᱠᱚ ᱞᱟᱹᱭᱟ ᱟᱯᱮ ᱚᱱᱟ ᱵᱟᱹᱭᱦᱟᱹᱲ ᱠᱚᱨᱮᱜ ᱫᱚ ᱦᱟᱸᱜ- ᱵᱟᱹᱭᱦᱟᱹᱲ ᱠᱟᱴᱠᱚᱢ ᱠᱚ ᱜᱚᱝᱜᱷᱟ ᱠᱚᱠᱚ ᱧᱟᱢ ᱵᱟᱲᱟᱜ ᱠᱟᱱᱟ ᱥᱮ ᱵᱟᱝ?
ᱦᱳᱭ ᱦᱳᱭ ᱧᱟᱢ ᱫᱚ ᱧᱟᱢ ᱜᱮ ᱟᱫᱚ ᱞᱟᱦᱟᱛᱮᱱ ᱠᱦᱚᱡ ᱠᱚ ᱠᱚᱢ ᱪᱟᱵᱟ ᱟᱠᱟᱱᱟ ᱱᱮᱛᱟᱨ ᱫᱚ᱾
ᱟᱪᱪᱷᱟ ᱟᱪᱪᱷᱟ ᱦᱮᱸ ᱚᱱᱠᱟᱜᱮ ᱟᱞᱮ ᱥᱮᱫ ᱦᱚᱸ ᱚᱱᱠᱟ ᱫᱚ ᱦᱟᱸᱜ ᱵᱟᱠᱚ ᱧᱟᱢᱚᱜ ᱠᱟᱱᱟ ᱯᱟᱹᱦᱤᱞ ᱞᱮᱠᱟ ᱫᱚ᱾ ᱯᱟᱹᱦᱤᱞ ᱫᱚ ᱧᱮᱞ ᱵᱮᱱ ᱡᱚᱠᱷᱚᱱ ᱫᱟᱜᱽ ᱛᱟᱦᱮᱱᱟᱭ ᱛᱟᱦᱚᱞᱮ ᱵᱤᱱᱟᱹ ᱥᱤ ᱛᱮᱜᱮ- ᱠᱷᱮᱛ ᱨᱮ ᱦᱟᱸᱜ ᱜᱚᱝᱜᱷᱟ ᱠᱚ ᱩᱰᱩᱝᱭᱮᱫ ᱛᱟᱦᱮᱸᱜ ᱱᱮᱛᱟᱨ ᱢᱟ ᱥᱤ ᱠᱟᱛᱮ ᱟᱬᱜᱚᱢ ᱠᱟᱛᱮ ᱦᱚᱸ ᱜᱚᱝᱜᱷᱟ ᱵᱟᱠᱚ ᱧᱟᱢᱚᱜ ᱠᱟᱱᱟ ᱥᱮ? ᱦᱩᱸ-
ᱚᱱᱮ ᱚᱱᱟᱜᱮ ᱵᱮᱯᱟᱨ ᱴᱟ ᱫᱚ-
ᱦᱮᱸ- ᱛᱟᱦᱞᱮ ᱜᱚᱝᱠᱮ ᱪᱮᱫ-
ᱟᱵᱮᱱ ᱫᱚ ᱛᱤᱱᱟᱹᱜ ᱥᱟᱹ-
ᱵᱮᱥᱤ ᱱᱚᱣᱟ ᱴᱮᱠᱴᱟᱨ ᱛᱮ ᱥᱮ ᱟᱞᱮ ᱫᱚ ᱦᱟᱸᱜ ᱵᱟᱹᱭᱦᱟᱹᱲ ᱨᱮᱜᱮ ᱪᱟᱥ ᱦᱩᱭᱩᱜ ᱠᱟᱱᱟ᱾ ᱟᱪᱪᱷᱟ ᱟᱞᱮ ᱥᱮᱫ ᱫᱚ ᱦᱟᱸᱜ ᱱᱚᱣᱟ ᱵᱟᱹᱭᱦᱟᱹᱲ ᱜᱮ ᱨᱚᱦᱚᱭ ᱦᱩᱭᱩᱜ ᱠᱟᱱᱟ᱾
ᱟᱪᱪᱷᱟ ᱟᱪᱪᱷᱟ ᱦᱳᱭ ᱮᱱᱠᱷᱟᱱ ᱡᱟᱦᱟᱸ ᱠᱚ ᱞᱚᱥᱚᱜ ᱠᱟᱱᱟ ᱚᱱᱟ ᱠᱚᱜᱮ ᱨᱚᱦᱚᱭ ᱦᱩᱭᱩᱜᱼᱟ ᱦᱳᱭ ᱥᱮ?
ᱦᱮᱸ ᱟᱫᱚ ᱜᱷᱩᱴᱩ ᱥᱮᱫ ᱫᱚ ᱚᱱᱠᱟ ᱫᱟᱜ ᱫᱚ ᱟᱣᱨᱤ ᱛᱚᱸᱢᱵᱟ ᱠᱷᱮᱛ ᱠᱚᱨᱮ ᱪᱤᱠᱟᱹᱛᱮᱵᱮᱱ ᱞᱚᱥᱚᱫᱟ᱾
ᱦᱳᱭ ᱦᱳᱭ ᱦᱳᱭ
ᱚᱻ ᱜᱚᱝᱠᱮ ᱛᱟᱦᱞᱟᱮ ᱟᱯᱮ ᱥᱮᱫ ᱫᱚ ᱚᱝᱠᱟ- ᱮᱻ ᱥᱤᱡᱤᱱ ᱚᱱᱩᱡᱟᱭᱤ ᱪᱮᱫ ᱠᱚ ᱡᱚ ᱵᱤᱞᱤ ᱠᱚ ᱧᱟᱢᱚᱜ ᱜᱮᱭᱟ ᱟᱯᱮᱥᱮᱫ?
ᱪᱚᱵᱮᱞᱮ ᱫᱚ ᱚᱱᱮ- ᱚᱱᱠᱟ ᱥᱤᱡᱤᱱ ᱫᱚ ᱡᱮ ᱚᱱᱠᱟ ᱩᱞ ᱧᱟᱢᱟ ᱦᱮᱸ ᱥᱮ ᱡᱟᱱᱩᱢ ᱠᱚ ᱦᱤᱱᱟᱜᱼᱟ ᱾ ᱛᱟᱨᱯᱚᱨᱮ ᱚᱱᱠᱟ ᱠᱷᱮᱡᱩᱨ ᱠᱚ ᱦᱩᱭᱱᱟ ᱦᱳᱭ ᱠᱟᱡᱩ ᱠᱟᱡᱩ ᱦᱩᱭᱩᱜ-ᱟ ᱠᱟᱡᱩ ᱵᱟᱫᱟᱢ?
ᱦᱮᱸ ᱦᱮᱸ᱾
ᱠᱟᱡᱩ ᱵᱟᱫᱟᱢ ᱡᱚ ᱩᱱᱠᱩ ᱦᱚᱸ ᱩᱱᱠᱩ ᱦᱚᱸᱠᱚ ᱧᱟᱢᱚᱜ ᱜᱮᱭᱟ ᱟᱫᱚ ᱩᱱᱠᱩ ᱫᱚ ᱠᱷᱩᱵ ᱠᱚᱢ ᱠᱚ ᱧᱟᱢᱚᱜ ᱜᱮᱭᱟ᱾ ᱫᱟᱨᱮ ᱠᱚᱦᱚᱸ ᱵᱟᱹᱪᱩᱜ ᱟᱠᱟᱫ ᱠᱚᱜᱮ᱾
ᱚ ᱜᱚᱝᱠᱮ ᱛᱟᱦᱚᱞᱮ ᱟᱯᱮ ᱥᱮᱫ ᱚᱱᱟ- ᱦᱮᱸ ᱞᱟᱹᱭ ᱫᱟᱞᱤᱧ ᱜᱚᱢᱠᱮ ᱟᱯᱮᱥᱮᱫ ᱡᱟᱦᱟᱸ ᱱᱚᱣᱟ ᱠᱚ ᱮᱭ ᱛᱤᱨᱤᱞ ᱵᱮᱞᱮ ᱛᱟᱯᱚᱨᱮ ᱦᱩᱭᱩᱜ ᱠᱟᱱᱟ ᱛᱟᱨᱚᱵ ᱵᱤᱞᱤ ᱢᱮᱞᱮᱡ ᱵᱤᱞᱤ ᱟᱨ ᱵᱷᱩᱱᱰᱨᱩ ᱠᱚ ᱱᱚᱣᱟ ᱠᱚᱫᱚ ᱵᱟᱝ ᱧᱚᱜᱼᱟ ᱵᱟᱝ?
ᱠᱚᱢ ᱜᱮ ᱧᱟᱢᱚᱜᱼᱟ᱾
ᱟᱪᱪᱷᱟ ᱟᱪᱪᱷᱟ᱾
ᱵᱤᱨ ᱠᱚᱦᱚᱸ ᱥᱮᱨᱚᱠᱚᱢ ᱵᱟᱹᱪᱩᱜ ᱠᱟᱼᱟ ᱥᱮ᱾
ᱦᱩᱸ ᱦᱩᱸ ᱦᱩᱸ, ᱟᱞᱮ ᱥᱮᱫ ᱫᱚ ᱡᱮᱢᱚᱱ ᱱᱚᱣᱟ ᱫᱚ ᱦᱟᱸᱜ ᱟᱹᱻ ᱥᱤᱡᱤᱱ ᱚᱱᱩᱡᱟᱹᱭᱤ ᱫᱚ ᱡᱷᱚᱛᱚ ᱜᱮᱵᱤᱱ ᱧᱟᱢᱟ ᱱᱚᱣᱟ ᱡᱟᱦᱟᱸ ᱞᱤᱧ ᱞᱟᱹᱭ ᱠᱮᱜᱼᱟ ᱛᱟ ᱮᱻ ᱛᱮᱨᱮᱞ ᱵᱮᱞᱮ ᱛᱟᱨᱚᱵ ᱵᱮᱞᱮ ᱠᱚ᱾ ᱵᱤᱨ ᱪᱟᱞᱟᱣ ᱞᱮᱱᱠᱷᱟᱱ ᱫᱚ ᱱᱚᱣᱟ ᱫᱚᱵᱮᱱ ᱧᱟᱢ ᱜᱮᱭᱟ᱾
ᱟᱪᱪᱷᱟ ᱟᱪᱪᱷᱟ
ᱞᱟᱹᱭ ᱡᱟᱦᱟᱸ ᱱᱚᱣᱟ ᱟᱞᱮ ᱥᱟᱦᱟᱱ ᱥᱟᱠᱟᱢ ᱠᱚᱫᱚ ᱦᱟᱸᱜ ᱵᱤᱨ ᱠᱷᱚᱱᱟᱜ ᱜᱮ᱾
ᱦᱳᱭ ᱦᱳᱭ, ᱦᱳᱭ ᱟᱞᱮᱥᱮᱫ ᱫᱚ ᱚᱱᱮ ᱚᱱᱠᱟ ᱵᱤᱨᱼᱼ ᱠᱚᱭ ᱦᱡᱩᱜ ᱠᱚᱼᱟ ᱠᱟᱹᱴᱤᱡ ᱚᱥᱩᱵᱤᱫᱟ ᱚᱱᱠᱟ ᱵᱚᱸᱜᱟ ᱵᱩᱨᱩ ᱠᱚᱨᱮ ᱥᱟᱠᱟᱢ ᱠᱩ ᱵᱟᱞᱮ ᱧᱟᱢ ᱦᱚᱫᱟ ᱦᱳᱭ ᱥᱮ᱾ ᱟᱫᱚ ᱚᱱᱮ ᱚᱱᱠᱟ ᱦᱚᱞᱮ ᱠᱟᱹᱴᱤᱡ ᱞᱮ ᱥᱚᱱᱫᱷᱟᱱ ᱞᱮ ᱞᱟᱜᱟᱣ ᱠᱷᱟᱡ ᱫᱚᱞᱮ ᱴᱷᱤᱠ ᱜᱮᱞᱮᱼᱼ ᱵᱩᱜᱟᱵᱩᱨᱩᱨᱞᱮ ᱯᱟᱨᱚᱢᱜᱮᱭᱟ ᱦᱳᱭ ᱥᱮ
ᱩᱱᱠᱟᱜᱤ ᱟᱨᱠᱤ ᱡᱚᱛᱚ ᱥᱮᱫ ᱫᱚ ᱦᱟᱜ ᱡᱚᱛᱚ ᱥᱩᱵᱤᱫᱷᱟ ᱫᱚ ᱵᱟᱝ ᱛᱟᱦᱮᱱᱟ ᱥᱮ ᱵᱟᱝ?
ᱦᱳᱭ ᱦᱳᱭ᱾
ᱟᱞᱮ ᱡᱮᱢᱚᱱ ᱱᱚᱜᱼᱚᱭ ᱵᱤᱨ ᱠᱩ ᱢᱮᱱᱟᱜ ᱛᱟᱞᱮ ᱴᱷᱤᱠ ᱟᱪᱷᱮ ᱠᱤᱱᱛᱩ ᱦᱮᱸ‌ ᱫᱟᱜ ᱠᱚᱨᱮᱱᱟᱜ ᱫᱚ ᱚᱵᱷᱟᱵᱽ ᱫᱚᱢᱮ ᱛᱟᱞᱮ ᱦᱚᱜᱼᱚᱭ ᱪᱟᱥᱵᱟᱥ ᱨᱮᱱᱟᱜᱼᱼ
ᱦᱳᱭ ᱦᱳᱭ᱾
ᱠᱟᱱᱟ ᱜᱚᱝᱠᱮ?
ᱦᱳᱭ ᱟᱸᱡᱚᱢᱚᱜ ᱠᱟᱱ ᱜᱮᱭᱟ ᱞᱟᱹᱭᱵᱮᱱ᱾ ᱦᱮᱞᱳ᱾
ᱠᱷᱚᱱᱟᱜ ᱡᱟᱦᱟᱸ ᱜᱮ ᱥᱟᱦᱟᱱ ᱥᱟᱠᱟᱢ ᱞᱟᱹᱭ ᱵᱤᱱ ᱡᱚ ᱵᱤᱞᱤ ᱠᱷᱚᱱᱟᱜ ᱡᱷᱚᱛᱚ ᱜᱮ ᱧᱟᱢᱚᱜᱼᱟ, ᱟᱲᱟᱜ ᱥᱟᱠᱟᱢᱼᱼ
ᱦᱳᱭ ᱦᱳᱭ ᱦᱳᱭ᱾ ᱟᱞᱮᱥᱮᱜ ᱦᱚᱸ ᱚᱱᱮ ᱚᱱᱠᱟ ᱥᱟᱠᱟᱢ ᱠᱚᱫᱚ ᱧᱟᱢᱚᱜ ᱫᱚ ᱧᱟᱢᱚᱜ ᱜᱮᱭᱟ ᱦᱳᱭᱥᱮ᱾ ᱟᱫᱚ ᱚᱱᱮᱼᱼ
ᱩᱸ ᱦᱩᱸ᱾
ᱚᱱᱠᱟ ᱵᱚᱸᱜᱟᱼᱵᱩᱨᱩ ᱠᱚᱨᱮ ᱦᱟᱸᱜ ᱵᱟᱞᱮ ᱧᱟᱢ ᱦᱚᱫᱟ ᱩᱱᱟᱹᱜ ᱡᱚᱞᱫᱤ ᱫᱚ ᱦᱮᱸᱥᱮ᱾
ᱡᱟᱭᱦᱳᱠ᱾
ᱟᱯᱮ ᱫᱚ ᱚᱝᱠᱟᱼᱼ ᱛᱤᱱᱟᱹᱜ ᱥᱟᱺᱜᱤᱧ ᱯᱮ ᱪᱟᱥᱠᱮᱜᱼᱟ ᱟᱯᱮ ᱫᱚ?
ᱪᱟᱥᱤ ᱫᱚ ᱚᱱᱮ ᱛᱚ ᱞᱤᱧ ᱞᱟᱹᱭᱮᱜᱼᱟ᱾ ᱥᱩᱫᱩ ᱵᱟᱹᱭᱦᱟᱹᱲ ᱥᱮᱫ ᱜᱮ ᱦᱟᱸᱜ ᱪᱟᱥ ᱦᱩᱭᱩᱜ ᱠᱟᱱᱟ, ᱜᱩᱴᱩ ᱥᱮᱜ ᱫᱚ ᱮᱠᱷᱚᱱᱳ ᱟᱨᱤ ᱮᱠᱫᱚᱢ ᱠᱷᱮᱛ ᱠᱚ ᱯᱩᱲᱭᱟᱹ ᱜᱮ ᱢᱮᱱᱟᱜ ᱟᱠᱟᱟᱜᱼᱟ᱾
ᱟᱪᱪᱷᱟ ᱟᱪᱪᱷᱟ, ᱮᱱᱠᱷᱟᱱ ᱫᱚ ᱟᱯᱮ ᱫᱚ ᱫᱚᱢᱮ ᱚᱱᱠᱟ ᱫᱟᱜ ᱞᱟᱜᱟᱣᱟᱯᱮᱭᱟ ᱦᱳᱭᱥᱮ᱾
ᱦᱮᱸ ᱫᱚᱢᱮ ᱢᱟᱱᱮ ᱫᱚᱢᱮ ᱜᱮ ᱟᱨ ᱚᱱᱠᱟ ᱛᱚ ᱵᱟᱭ ᱫᱟᱜ ᱥᱮᱨᱢᱟ ᱡᱟᱹᱲᱤ ᱢᱟ ᱚᱱᱠᱟ ᱵᱟᱝ ᱦᱩᱭᱩᱜ ᱠᱟᱱᱟ᱾ ᱟᱨ ᱡᱟᱸᱦᱟᱸᱭ ᱠᱚ ᱜᱟᱰᱟ ᱥᱩᱨ ᱨᱮ ᱢᱮᱱᱟᱜ ᱛᱟᱠᱚᱣᱟ ᱩᱱᱠᱩ ᱫᱚᱠᱚ ᱨᱚᱦᱚᱭᱮᱜ ᱜᱮᱭᱟ᱾
ᱦᱩᱸ ᱦᱩᱸ
ᱦᱩᱸᱜ-ᱩ᱾
ᱮᱠᱮᱱ ᱜᱟᱰᱟ ᱫᱚ ᱫᱟᱜ ᱨᱟᱠᱟᱜ ᱦᱩᱭᱩᱜᱼᱟ ᱟᱨᱠᱟᱜ ᱦᱩᱭᱩᱜ-ᱟ ᱟᱨᱠᱤ, ᱟᱞᱮᱥᱮ ᱦᱚᱸ ᱚᱱᱠᱟ ᱜᱟᱹᱛ ᱜᱟᱰᱟ ᱠᱚᱫᱚᱼᱼ ᱥᱟᱺᱜᱤᱧ ᱫᱚ ᱥᱟᱺᱜᱤᱧ ᱜᱮᱭᱟ ᱟᱫᱚ ᱚᱱᱮ ᱚᱱᱠᱟ ᱤᱭᱟᱹᱼᱼ ᱥᱟᱝ ᱢᱚᱥᱟᱞ ᱠᱚ ᱮᱢ ᱠᱟᱜ ᱞᱮᱭᱟ ᱥᱮ ᱟᱫᱚ ᱚᱱᱠᱟᱞᱮ ᱥᱩᱵᱤᱫᱷᱟᱣ ᱠᱟᱱᱟ ᱟᱞᱮᱫᱚ ᱦᱳᱭ ᱥᱮ᱾
ᱦᱮᱸ ᱦᱮᱸ ᱵᱮᱥ ᱟᱹᱰᱤ ᱱᱟᱯᱟᱭ᱾ ᱟᱫᱚ ᱧᱮᱞ ᱵᱮᱱ ᱦᱟᱸᱜ ᱫᱟᱜ ᱠᱚᱵᱮᱱ ᱟᱨᱤᱡ ᱠᱮᱫᱟ ᱧᱮᱞ ᱵᱮᱱ ᱟᱫᱚ ᱩᱱᱦᱤᱞᱳᱜ ᱟᱹᱩᱭᱩᱵ ᱵᱮᱲᱟᱼᱼ ᱫᱚ ᱫᱚᱢᱮ ᱫᱟᱜ ᱠᱮᱫᱟᱭ ᱚᱱᱠᱟ ᱦᱚᱸ ᱦᱩᱭ ᱵᱟᱲᱟᱜ ᱜᱮᱭᱟ᱾
ᱦᱳᱭ ᱦᱳᱭ᱾
ᱦᱮᱸ ᱛᱟᱦᱞᱮ ᱚᱱᱟ ᱥᱩᱱᱩᱢ ᱠᱷᱚᱨᱪᱟ ᱫᱚ ᱦᱟᱸᱜ ᱯᱷᱟᱞᱛᱩ ᱜᱮ ᱦᱩᱭᱩᱜ ᱛᱟᱵᱮᱱᱟ᱾ ᱦᱩᱸ
ᱟᱫᱚ ᱵᱮᱱ ᱪᱤᱠᱟᱭᱟ ᱢᱟ ᱵᱟᱵᱮᱱ ᱫᱩ ᱛᱩ ᱵᱟᱵᱚᱱ ᱵᱟᱰᱟᱭᱟ ᱡᱮ ᱫᱟᱜᱟᱭ ᱥᱮ ᱵᱟᱭ ᱫᱟᱜᱟ᱾
ᱦᱳᱭ ᱦᱳᱭ ᱦᱳᱭ ᱮᱠᱫᱚᱢ᱾ ᱱᱚᱜᱼᱚ ᱱᱚᱝᱠᱟ ᱟᱫᱚ ᱟᱵᱚᱦᱟᱣᱟ ᱫᱚ ᱟᱡ ᱞᱮᱠᱟ ᱛᱟᱦᱮᱱᱟ ᱛᱚ ᱚᱱᱟ ᱫᱚ ᱦᱟᱸᱜ ᱵᱟᱹᱵᱤᱱ ᱞᱟᱹᱭ ᱫᱟᱲᱮᱭᱟᱜᱼᱟ ᱛᱤᱨᱮ ᱪᱮᱫ ᱪᱤᱠᱟᱹ ᱜᱚᱫᱟᱭ ᱦᱮᱸ ᱥᱮ᱾
ᱦᱳᱭ ᱦᱳᱭ᱾
ᱦᱩᱸ ᱜᱚᱝᱠᱮ ᱛᱟᱦᱚᱞᱮ ᱟᱯᱮᱥᱮᱫ ᱚᱱᱠᱟ ᱯᱚᱨᱚᱵᱽ ᱠᱚᱫᱚ ᱪᱮᱫ ᱠᱚ ᱦᱩᱭᱩᱜ ᱜᱮᱭᱟ?
ᱯᱚᱨᱚᱵᱽ ᱠᱚᱫᱚ ᱡᱚᱛᱚ ᱜᱮ ᱦᱩᱭᱩᱜ ᱜᱮᱭᱟ, ᱦᱟᱜ ᱚᱱᱠᱟ ᱥᱟᱠᱨᱟᱛ ᱠᱚ ᱦᱚᱭ ᱥᱮ ᱥᱟᱠᱨᱟᱛ ᱠᱚ, ᱟᱫᱚ ᱡᱟᱠᱼᱼ ᱦᱮᱱᱟᱜ ᱟᱠᱟᱫ ᱚᱱᱟ ᱠᱚ ᱟᱫᱚ ᱟᱫᱚ ᱚᱱᱮ ᱚᱱᱠᱟ ᱟᱞᱮ ᱥᱮᱫ ᱫᱚ, ᱠᱷᱩᱵ ᱠᱚᱢ ᱢᱟᱱᱮ ᱠᱤ ᱚᱱᱮ ᱚᱱᱠᱟ ᱡᱚᱢ ᱡᱚᱢᱟᱴ ᱫᱚ ᱟᱨ ᱠᱤ ᱵᱟᱝ ᱦᱩᱭᱩᱜᱼᱟ ᱦᱳᱭ ᱥᱮ᱾
ᱦᱩᱸ ᱦᱩᱸ᱾
ᱵᱟᱨᱚ ᱢᱟᱥ ᱠᱚ ᱪᱟᱥᱟ ᱟᱫᱚ ᱚᱱᱠᱟ ᱪᱟᱥ ᱠᱷᱟᱹᱛᱤᱨ ᱛᱮᱦᱟᱜ ᱢᱟᱱᱮ ᱚᱱᱠᱟ ᱥᱟᱺᱜᱤᱧ ᱥᱟᱺᱜᱤᱧ ᱜᱮ ᱦᱩᱭᱩᱜ ᱜᱮᱭᱟ ᱥᱩᱨ ᱥᱩᱨ ᱠᱚᱨᱮ ᱫᱚ ᱩᱱᱟᱹᱜ ᱫᱚ ᱵᱟᱝ ᱦᱩᱭᱩᱜ ᱜᱮᱭᱟ ᱦᱳᱭ ᱥᱮ᱾
ᱟᱪᱪᱷᱟ ᱟᱪᱪᱷᱟ ᱟᱞᱮ ᱱᱚᱛᱮ ᱱᱚᱣᱟ ᱤᱭᱟ ᱯᱟᱴᱟᱵᱤᱸᱫᱟ ᱵᱮᱱ ᱟᱸᱡᱚᱢ ᱠᱟᱜᱼᱟ ᱥᱤᱞᱫᱟᱹ ᱡᱟᱦᱟᱸ ᱠᱚ ᱞᱟᱹᱭᱟ? ᱯᱟᱴᱟᱵᱤᱸᱫᱟ ᱦᱮᱡ ᱵᱟᱲᱟ ᱟᱠᱟᱱᱟ ᱵᱮᱱ?
ᱵᱟᱞᱤᱧ ᱪᱟᱞᱟ ᱵᱟᱲᱟᱣ ᱟᱠᱟᱱᱟ ᱟᱫᱚ ᱟᱞᱤᱧ ᱟᱸᱡᱚᱢ ᱵᱟᱲᱟᱠᱟᱜᱼᱟ ᱟᱫᱚᱞᱤᱧ ᱞᱟᱹᱭᱮᱫ ᱜᱮᱭᱟ ᱦᱟᱜ ᱥᱩᱨ ᱥᱚᱢᱚᱭ ᱞᱤᱧ ᱧᱟᱢ ᱠᱷᱟᱡ ᱠᱟᱹᱴᱤᱡ ᱞᱤᱧ ᱟᱹᱪᱩᱨ ᱦᱤᱡᱩᱜ ᱜᱮᱭᱟ ᱥᱤᱞᱫᱟᱹ ᱯᱟᱛᱟ ᱦᱩᱭᱱᱟ ᱛᱟᱯᱚᱨ ᱱᱚᱝᱠᱟ
ᱟᱹᱰᱤ ᱱᱟᱢ ᱠᱚᱨᱟ ᱯᱟᱛᱟ ᱛᱚ ᱱᱚᱣᱟ ᱫᱚ ᱜᱚᱴᱟ ᱜᱮᱠᱚ ᱩᱨᱩᱢᱟ ᱞᱟᱹᱭ ᱜᱟᱱᱚᱜᱼᱟ᱾
ᱦᱳᱭ ᱦᱳᱭ ᱦᱳᱭ ᱪᱟᱞᱟᱣ ᱫᱚᱠᱚ ᱪᱟᱞᱟᱜ ᱜᱮᱭᱟ ᱟᱹᱰᱤ ᱥᱟᱺᱜᱤᱧ ᱠᱷᱚᱱ ᱟᱹᱰᱤ ᱥᱟᱺᱜᱤᱧ ᱥᱟᱺᱜᱤᱧ ᱫᱤᱥᱚᱢ ᱠᱷᱚᱡ ᱠᱚ ᱪᱟᱞᱟᱜ ᱜᱮᱭᱟ ᱦᱚᱭ ᱥᱮ᱾ ᱟᱨ ᱚᱱᱮ ᱚᱱᱠᱟ ᱟᱵᱚ ᱟᱵᱚ ᱥᱟᱱᱛᱟᱞᱤᱥ ᱠᱟᱞᱪᱟᱨ ᱨᱮ ᱚᱱᱮ ᱚᱱᱠᱟᱱ ᱡᱤᱱᱤᱥ ᱠᱚ ᱧᱟᱢᱚᱜᱼᱟ ᱥᱮ᱾
ᱦᱮᱸ᱾
ᱯᱟᱹᱧᱪᱤ ᱥᱟᱹᱲᱤ ᱠᱚ ᱟᱸᱜ ᱥᱟᱨ ᱠᱚ ᱦᱳᱭᱥᱮ
ᱪᱮᱫ ᱦᱚᱸ ᱵᱟ᱾
ᱟᱫᱚ ᱮᱱ ᱠᱷᱟᱱ ᱫᱚ ᱚᱱᱟ ᱠᱚ ᱧᱮᱞ ᱠᱷᱟᱹᱛᱤᱨ ᱛᱮ ᱪᱟᱞᱟᱣ ᱫᱚ ᱦᱩᱭᱩᱜ ᱜᱮᱭᱟ ᱦᱳᱭᱥᱮ ᱪᱮᱫ ᱪᱮᱫ ᱠᱚ ᱧᱟᱢᱚᱜᱼᱟ ᱟᱵᱚ ᱠᱟᱞᱪᱟᱨ ᱨᱮ
ᱦᱚᱜᱱᱟ ᱧᱟᱢ ᱠᱮᱫᱟ ᱦᱮᱸ᱾
ᱛᱤᱱᱟᱹᱜ ᱴᱟ ᱞᱟᱦᱟᱣ ᱠᱟᱱᱟ᱾
ᱦᱮᱸ᱾ ᱟᱨ ᱱᱟᱦᱟᱜ ᱯᱟᱴᱟᱵᱤᱸᱫᱟ ᱫᱚ ᱦᱟᱸᱜ ᱡᱚᱛᱚ ᱜᱮᱠᱚ ᱩᱨᱩᱢᱟ ᱜᱚᱴᱟ ᱦᱮᱸ ᱚᱱᱠᱟ ᱦᱟᱜ ᱛᱤᱨᱤᱥ ᱠᱤᱞᱳᱢᱤᱴᱟᱨ ᱜᱟᱱ ᱦᱩᱭᱩᱜᱼᱟ ᱥᱩᱨ ᱜᱮᱭᱟ ᱟᱞᱮ ᱥᱮᱫ ᱴᱷᱮᱱ ᱠᱷᱚᱱ ᱫᱚ᱾
ᱦᱩᱸ ᱢᱮᱱᱠᱷᱟᱱ ᱟᱯᱮ ᱫᱚᱯᱮ ᱟᱯᱮ ᱫᱚ ᱯᱮ ᱥᱩᱨ ᱫᱚᱢᱮᱞ ᱯᱮ ᱥᱩᱨ ᱜᱮᱭᱟ᱾
ᱦᱮᱸ
ᱚᱱᱠᱟᱱ
ᱱᱚᱣᱟ ᱡᱮᱢᱚᱱ ᱵᱩᱨᱩ ᱵᱚᱸᱜᱟ ᱵᱮᱱ ᱟᱸᱡᱚᱢ ᱠᱟᱜᱼᱟ᱾
ᱠᱚ ᱪᱟᱞᱟᱜ ᱜᱮᱭᱟ ᱦᱚᱭ ᱥᱮ᱾
ᱦᱮᱸ ᱪᱟᱞᱟᱜ ᱜᱮᱭᱟ ᱠᱚ ᱡᱚᱛᱚ ᱦᱚᱲ ᱜᱮ᱾
ᱦᱩᱸ᱾
ᱛᱟᱯᱚᱨ ᱵᱩᱨᱩ ᱵᱚᱸᱜᱟ ᱵᱮᱱ ᱟᱸᱡᱚᱢ ᱠᱟᱜᱼᱟ?
ᱦᱳᱭ ᱵᱩᱨᱩ ᱵᱚᱸᱜᱟ ᱠᱚ
ᱦᱮᱸ ᱦᱩᱸ᱾
ᱟᱞᱮᱥᱮᱫ ᱚᱱᱠᱟ ᱵᱩᱨᱩ ᱠᱚ ᱵᱟᱹᱪᱩᱜ ᱠᱟᱜᱟ ᱛᱚ ᱵᱩᱨᱩ ᱵᱚᱸᱜᱟ ᱫᱚ ᱦᱟᱸᱜ ᱟᱞᱮ ᱫᱚᱦᱟᱸᱜ ᱟᱹᱰᱤ ᱞᱮ ᱛᱟᱭᱱᱚᱢ ᱜᱮᱭᱟ ᱦᱟᱸᱜ᱾
ᱟᱪᱪᱷᱟ ᱟᱪᱪᱷᱟ᱾
ᱦᱩᱸ᱾
ᱛᱟᱯᱚᱨ ᱚᱱᱟ ᱯᱟᱴᱟᱵᱤᱸᱫᱟ ᱡᱟᱦᱟᱸ ᱞᱤᱧ ᱞᱟᱹᱭ ᱠᱮᱫᱟ ᱱᱚᱣᱟ ᱫᱚ ᱦᱟᱜ ᱚᱱᱟ ᱡᱟᱦᱟᱸ ᱡᱟᱦᱟᱸ ᱠᱚ ᱵᱚᱨᱫᱷᱚᱢᱟᱱ ᱚᱱᱟ ᱠᱚᱨᱮᱜ ᱠᱷᱚᱱ ᱫᱚ ᱫᱚᱢᱮ ᱠᱚ
ᱦᱳᱭ ᱦᱳᱭ ᱚᱱᱟ ᱠᱚᱨᱮ ᱠᱷᱚᱱ ᱫᱚᱢᱮ ᱠᱚ ᱦᱩᱭᱩᱜᱼᱟ ᱟᱞᱮ ᱥᱮᱫ ᱠᱚᱨᱮ ᱠᱷᱚᱱ ᱪᱟᱞᱟᱣ ᱫᱚᱠᱚ ᱪᱟᱞᱟᱜ ᱜᱮᱭᱟ ᱟᱫᱚ ᱚᱱᱮ ᱚᱱᱠᱟ ᱟᱫᱚ ᱴᱨᱮᱱ ᱠᱚᱛᱮ ᱠᱚ ᱪᱟᱞᱟᱜ ᱜᱮᱭᱟ ᱦᱟᱸᱜ᱾
ᱦᱮᱸ ᱦᱮᱸ ᱦᱮᱸ ᱡᱚᱛᱚ ᱠᱚ ᱦᱤᱡᱩᱜᱼᱟ ᱢᱟᱨᱟᱝ ᱵᱟᱥ ᱠᱚᱛᱮ ᱫᱚᱢᱮ ᱫᱚᱢᱮ ᱜᱟᱹᱰᱤ ᱵᱚᱞᱚᱜᱼᱟ ᱟᱨᱠᱤ᱾ ᱥᱟᱺᱜᱤᱧ ᱥᱟᱺᱜᱤᱧ ᱨᱮᱱ ᱡᱟᱦᱟᱸᱭ ᱠᱚ ᱦᱤᱡᱩᱜᱼᱟ ᱦᱳᱭ᱾
ᱦᱳᱭ ᱦᱳᱭ᱾